ᱮᱸ ᱤᱧᱟᱜ ᱨᱚᱨ ᱵᱷᱟᱜᱮᱧ ᱟᱸᱡᱚᱢᱚᱜ ᱠᱟᱱᱟ ᱛᱚ?
ᱦᱮᱸ ᱵᱷᱟᱞᱤ ᱜᱮ ᱟᱸᱡᱚᱢᱚᱜ ᱠᱟᱱᱟ, ᱤᱧᱟᱹᱜ ᱨᱚᱲ ᱮᱸ ᱯᱩᱥᱴᱟᱹᱣ ᱟᱸᱡᱚᱢᱚᱜ ᱠᱟᱱᱟ?
ᱦᱮᱸ ᱟᱢᱟᱜ ᱦᱚᱸ ᱟᱸᱡᱚᱢᱚᱜ ᱠᱟᱱᱟ, ᱛᱷᱟᱞᱮ ᱜᱚᱝᱠᱮ ᱛᱮᱦᱮᱧ ᱫᱚ ᱢᱤᱫᱴᱟᱝ ᱥᱟᱛᱟᱢ ᱤᱫᱤ ᱠᱟᱛᱮᱜ ᱞᱟᱝ ᱜᱟᱯᱟᱞ ᱢᱟᱨᱟᱣᱟ᱾ ᱚᱱᱟ ᱥᱟᱛᱟᱢ ᱫᱚ ᱦᱩᱭᱩᱜ ᱠᱟᱱ ᱛᱟᱞᱟᱝ ᱡᱮ ᱵᱤᱥᱥᱚ ᱩᱥᱱᱳᱣ᱾
ᱦᱩᱸ ᱾
ᱦᱳᱭ ᱜᱚᱝᱠᱮ ᱟᱸᱡᱚᱢᱚᱜ ᱠᱟᱱᱟ ᱛᱚ ᱱᱟᱯᱟᱭ ᱴᱷᱤᱠ?
ᱦᱮᱸ ᱟᱸᱡᱚᱢ ᱟᱠᱟᱱᱟ ᱾
ᱟᱪᱪᱷᱟ ᱾ ᱥᱮ ᱵᱤᱥᱱᱚ ᱩᱥᱱᱟᱭᱚᱱ ᱥᱮ ᱜᱞᱳᱵᱟᱞ ᱳᱣᱟᱨᱢᱤᱝ ᱡᱟᱦᱟᱸ ᱵᱚᱱ ᱞᱟᱹᱭᱟᱜ ᱠᱟᱱᱟ ᱾ ᱢᱮᱛᱟᱜ ᱠᱟᱱᱟ ᱾
ᱦᱮᱸ ᱾
ᱱᱚᱣᱟ ᱢᱮᱱᱛᱮᱫᱚ ᱟᱵᱚ ᱫᱚᱵᱚᱱ ᱵᱩᱡᱷᱟᱹᱣᱟ ᱡᱮ ᱱᱚᱣᱟ ᱨᱮᱱᱟᱜ ᱢᱟᱱᱮ ᱫᱚ ᱦᱩᱭᱩᱜ ᱠᱟᱱᱟ ᱠᱤ ᱱᱚᱣᱟ ᱟᱵᱚᱣᱟᱜ ᱫᱷᱟᱹᱨᱛᱤ ᱨᱮ ᱡᱟᱦᱟᱸ ᱨᱮ ᱟᱵᱚ ᱵᱚᱱ ᱵᱚᱥᱚᱵᱟᱥ ᱫᱟ ᱥᱮ ᱛᱟᱦᱮᱱ ᱠᱟᱱᱟ ᱵᱚᱱ
ᱦᱮᱸ ᱾
ᱱᱚᱣᱟ ᱫᱷᱟᱹᱨᱛᱤ ᱨᱮᱱᱟᱜ ᱡᱚᱠᱷᱚᱱ ᱢᱤᱫᱴᱟᱝ‌ ᱱᱤᱨᱫᱤᱥᱴᱚ ᱡᱟᱦᱟᱸ ᱢᱤᱫᱴᱟᱝ ᱛᱟᱯᱢᱟᱛᱛᱨᱟ ᱢᱮᱱᱟᱜᱼᱟ‌ ᱾ ᱱᱚᱣᱟ ᱡᱚᱠᱷᱚᱱ ᱵᱟᱹᱲᱛᱤᱜ ᱠᱟᱱᱟ ᱵᱟᱹᱲᱛᱤ ᱨᱮᱱᱟᱜ ᱯᱚᱠᱨᱤᱭ ᱜᱮ ᱠᱚ ᱢᱮᱱᱱᱟᱜ ᱠᱟᱱᱟ ᱾ ᱥᱮ ᱵᱤᱥᱥᱚ ᱩᱥᱱᱟᱭᱚᱱ ᱫᱚ ᱱᱚᱣᱟ ᱫᱚ ᱟᱹᱰᱤ ᱨᱚᱠᱚᱢ ᱠᱟᱨᱚᱱ ᱛᱮᱜᱮ ᱦᱩᱭᱩᱜᱼᱟ ᱡᱟ ᱦᱟ ᱞᱮᱠᱟ ᱞᱟᱹᱭ ᱜᱟᱱᱚᱜᱼᱟ, ᱡᱚᱠᱷᱚᱱ ᱡᱚᱠᱷᱚᱱ ᱟᱵᱚᱣᱟᱜ ᱱᱚᱣᱟ ᱦᱟᱥᱟ ᱨᱮ ᱦᱟᱥᱟ ᱨᱮᱫᱚ ᱞᱟᱹᱭ ᱞᱮᱠᱷᱟᱱ ᱫᱚ ᱵᱟᱭ ᱜᱟᱱᱚᱜᱼᱟ ᱱᱚᱣᱟ ᱡᱟᱦᱟᱸ ᱟᱵᱚᱣᱟᱜ ᱱᱚᱣᱟ ᱦᱚᱭ ᱨᱮ ᱡᱚᱠᱷᱚᱱ ᱜᱨᱤᱱ ᱦᱟᱣᱩᱥ ᱜᱮᱥ ᱢᱮᱱᱫᱚ ᱠᱟᱨᱵᱚᱱᱰᱟᱭᱚᱠᱥᱟᱭᱤᱰ, ᱢᱤᱛᱷᱮᱱ ᱱᱚᱝᱠᱟᱱᱟᱜ ᱜᱮᱥ ᱠᱚ ᱡᱚᱠᱷᱚᱱ ᱮᱸᱜ ᱱᱚᱣᱟ ᱟᱵᱚᱣᱟᱜ ᱮᱸ ᱱᱚᱣᱟ ᱦᱚᱭ ᱨᱮ ᱡᱚᱠᱷᱚᱱ ᱢᱮᱥᱟᱜ ᱠᱟᱱᱟ ᱛᱚᱠᱷᱚᱱ ᱱᱚᱣᱟ ᱟᱵᱚᱣᱟᱜ ᱫᱷᱟᱹᱨᱛᱤ ᱨᱮᱱᱟᱜ ᱛᱟᱯᱢᱟᱛᱛᱨᱟ ᱫᱚ ᱮᱸ ᱡᱟᱹᱥᱛᱤᱜ ᱠᱟᱱᱟ ᱾ ᱥᱮ ᱵᱮᱥᱤᱜ ᱠᱟᱱᱟ ᱱᱚᱣᱟ ᱠᱷᱟᱹᱛᱤᱨ ᱛᱮᱜᱮ ᱤᱧ ᱫᱩᱧ ᱢᱚᱱᱮᱭᱟ ᱦᱩᱭᱩᱜ ᱠᱟᱱᱟ ᱾ ᱛᱟᱦᱚᱞᱮ ᱜᱚᱢᱠᱮ ᱤᱧ ᱟᱢ ᱞᱟᱝ ᱛᱟᱦᱞᱮ ᱟᱢ ᱴᱷᱮᱱ ᱢᱤᱫᱴᱤᱡ ᱠᱩᱠᱞᱤ ᱫᱚᱦᱚ ᱥᱟᱱᱟᱧ ᱠᱟᱱᱟ ᱾ ᱮᱸ ᱡᱮ ᱵᱤᱥᱥᱚ ᱩᱥᱱᱟᱭᱚᱱ ᱨᱮᱱᱟᱜ ᱪᱮᱫ ᱠᱟᱨᱚᱱ ᱠᱚ ᱦᱩᱭ ᱫᱟᱲᱮᱭᱟᱜᱼᱟ ᱱᱚᱣᱟ ᱵᱟᱨᱭᱟ ᱯᱮᱭᱟ ᱯᱚᱭᱮᱱᱴ ᱡᱩᱫᱤᱢ ᱞᱟᱹᱭ ᱠᱮᱭᱟ ᱟᱹᱰᱤ ᱱᱟᱯᱟᱭ ᱠᱚᱜᱼᱟ?
ᱛᱚ ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭᱮᱫᱟ ᱟᱵᱚ ᱦᱚᱜᱼᱚᱭ ᱡᱟᱦᱟᱸ ᱢᱤᱛᱷᱮᱱ, ᱠᱟᱨᱵᱚᱱᱰᱟᱭᱚᱠᱥᱟᱭᱤᱰ ᱡᱟᱦᱟᱸ ᱞᱮᱠᱟᱛᱮ ᱟᱵᱚ ᱱᱚᱣᱟ ᱫᱷᱟᱹᱨᱛᱤ ᱞᱚᱞᱚᱜ ᱠᱟᱱᱟ ᱡᱟᱦᱟᱸ ᱫᱚ ᱵᱤᱥᱥᱚ ᱩᱥᱱᱚᱣᱚᱱ ᱞᱮ ᱢᱮᱛᱟᱜ ᱠᱟᱱᱟ ᱾ ᱮᱸ ᱱᱚᱣᱟ ᱨᱮᱱᱟᱜ ᱟᱹᱰᱤ ᱱᱟᱱᱟᱦᱩᱱᱟᱹᱨ ᱠᱟᱨᱚᱱ ᱢᱮᱱᱟᱜᱼᱟ, ᱱᱚᱣᱟ ᱠᱟᱨᱚᱱ ᱠᱚ ᱢᱚᱫᱽᱫᱷᱮᱨᱮ ᱫᱚ ᱡᱟᱦᱟᱸ ᱠᱚ ᱫᱚ ᱧᱮᱞᱚᱜ ᱠᱟᱱᱟ ᱚᱱᱟ ᱫᱚ ᱦᱩᱭᱩᱜ ᱠᱟᱱᱟ ᱡᱮ ᱦᱚᱜᱼᱚᱭ ᱡᱮ ᱟᱵᱚ ᱠᱚᱭᱞᱟ ᱠᱚ, ᱛᱟᱯᱚᱨ ᱦᱚᱜᱼᱚᱭ ᱡᱮ ᱥᱩᱱᱩᱢ ᱠᱚ ᱛᱟᱨᱯᱚᱨ ᱡᱟᱦᱟᱸ ᱡᱤᱵᱟᱥᱥᱚ ᱡᱟᱞᱟᱱᱤ ᱢᱮᱱᱟᱜᱼᱟ ᱚᱱᱟ ᱠᱚ ᱡᱟᱦᱟᱸ ᱵᱚᱱ ᱞᱚᱭ ᱫᱟ ᱚᱱᱟ ᱠᱷᱟᱹᱛᱤᱨ ᱛᱮᱦᱚᱸ ᱟᱵᱚ ᱱᱚᱣᱟ ᱫᱷᱟᱹᱨᱛᱤ ᱠᱚ ᱞᱚᱞᱚᱜ ᱠᱟᱱᱟ ᱾ ᱟᱨ ᱱᱚᱜᱼᱚᱱᱟ ᱱᱚᱣᱟ ᱫᱟᱨᱟᱭᱛᱮ ᱡᱟᱦᱟᱸ ᱜᱮᱥ ᱠᱚ ᱛᱚᱭᱨᱤᱜ ᱠᱟᱱᱟ ᱚᱱᱟ ᱜᱮᱥ ᱛᱮᱦᱚᱸ ᱟᱵᱚ ᱱᱚᱣᱟ ᱫᱷᱟᱹᱨᱛᱤ ᱨᱮ ᱟᱹᱰᱤᱴᱟᱜ ᱜᱮ ᱞᱚᱞᱚᱭ ᱨᱮ ᱮᱱᱮᱢᱮ ᱫᱚᱦᱚᱭᱮᱫᱟ, ᱡᱟᱦᱟᱸ ᱫᱚ ᱢᱤᱫᱴᱮᱱ ᱠᱷᱟᱨᱟᱯ ᱫᱤᱠ ᱟᱨ ᱚᱱᱟ ᱡᱟᱦᱟᱸ ᱱᱚᱣᱟ ᱜᱮᱥ ᱠᱚ ᱵᱟᱫᱽ ᱫᱤᱭᱮ ᱦᱚᱸ ᱡᱩᱫᱤ ᱞᱟᱹᱭ ᱜᱟᱱᱚᱜᱼᱟ ᱟᱨᱚᱸ ᱡᱟᱦᱟᱸ ᱠᱟᱨᱚᱱ ᱠᱚᱫᱚ ᱤᱧᱫᱚᱧ ᱞᱟᱹᱭ ᱤᱧ ᱮᱸ ᱞᱟᱹᱭ ᱥᱚᱫᱚᱨᱟ ᱚᱱᱟ ᱫᱚ ᱦᱩᱭᱩᱜ ᱠᱟᱱᱟ ᱡᱮ ᱦᱚᱸᱜᱼᱚᱭ ᱟᱵᱚ ᱠᱟᱹᱨᱠᱷᱟᱱᱟ ᱠᱚᱨᱮ ᱡᱟᱦᱟᱸ ᱟᱸᱜ ᱫᱷᱩᱣᱟᱹ ᱠᱚ ᱛᱩᱫᱚᱜ ᱠᱟᱱᱟ ᱚᱱᱟ ᱫᱚ ᱫᱷᱩᱣᱟᱹ ᱫᱟᱨᱟ ᱛᱮᱦᱚᱸ ᱡᱩᱫᱤ ᱵᱚᱱ ᱧᱮᱞᱟ ᱱᱚᱣᱟ ᱟᱵᱚ ᱫᱷᱟᱹᱨᱛᱤ ᱨᱮ ᱟᱹᱰᱤᱴᱟᱜ ᱜᱮ ᱮᱸ ᱫᱷᱩᱥᱚᱱ ᱫᱟᱭ ᱥᱮ ᱫᱩᱥᱟᱹᱣ ᱫᱟᱭ᱾ ᱚᱱᱟᱛᱮ ᱟᱵᱚᱣᱟᱜ ᱱᱚᱣᱟ ᱡᱟᱦᱟᱸ ᱟᱵᱚ ᱡᱟᱦᱟᱸ ᱦᱚᱭ ᱢᱚᱱᱰᱚᱞ ᱵᱚᱱ ᱞᱟᱹᱭᱫᱟ ᱚᱱᱟ ᱟᱹᱰᱤᱴᱟᱜ ᱜᱮ ᱞᱚᱞᱚᱜ ᱠᱟᱱᱟ ᱟᱨ ᱛᱟᱨ ᱥᱟᱶᱛᱮ ᱚᱠᱥᱤᱡᱮᱱ ᱠᱷᱚᱱᱟᱜ ᱫᱚ ᱵᱮᱥᱤ ᱟᱸ ᱠᱟᱨᱵᱚᱱᱰᱟᱭ ᱮᱠᱥᱚᱰ ᱱᱮ ᱡᱟᱦᱟᱸ ᱯᱚᱨᱤᱢᱟᱱ ᱚᱱᱟ ᱟᱹᱰᱤᱜᱮ ᱵᱟᱹᱲᱛᱤ ᱪᱟᱞᱟᱜ ᱠᱟᱱᱟ᱾ ᱟᱨ ᱱᱚᱝᱠᱟ ᱫᱟᱨᱟᱛᱮ ᱧᱮᱞ ᱦᱩᱭᱩᱜ ᱠᱟᱱᱟ ᱟᱸ ᱥᱮ ᱧᱮᱧᱟᱢᱚᱜ ᱠᱟᱱᱟ ᱟᱹᱰᱤᱴᱟᱜ ᱜᱮ ᱮᱸ ᱵᱤᱥᱱᱮᱥ ᱢᱮᱱ ᱱᱟᱜ ᱡᱟᱦᱟᱸ ᱟᱸ ᱜᱚᱱᱰᱤ ᱚᱱᱟ ᱟᱹᱰᱤᱴᱟᱜ ᱜᱮ ᱢᱟᱨᱟᱝᱚᱜ ᱠᱟᱱᱟ ᱟᱨ ᱛᱟᱪᱷᱟᱲᱟ ᱡᱩᱫᱤ ᱧᱮᱞ ᱜᱟᱱᱚᱜᱼᱟ ᱟᱵᱚ ᱡᱟ ᱦᱚᱸᱜᱼᱚᱭ ᱮᱸ ᱦᱳᱲᱳ ᱨᱚᱦᱚᱭ ᱟᱨ ᱱᱚᱜᱼᱚᱭ ᱡᱟᱦᱟᱸ ᱩᱸ ᱢᱮᱨᱚᱢ ᱵᱷᱤᱲᱤ ᱵᱚᱱ ᱟᱹᱥᱩᱞ ᱠᱚ ᱜᱮᱭᱟ ᱛᱚ ᱚᱸᱰᱮ ᱦᱚᱸ ᱡᱚᱠᱷᱚᱱ ᱵᱚᱱ ᱧᱮᱞᱟ ᱟᱸ ᱚᱱᱮ ᱡᱟᱦᱟᱸ ᱦᱩᱲᱩ ᱠᱷᱮᱛ ᱠᱚᱨᱮᱜ ᱡᱚᱠᱷᱚᱱ ᱮᱸ ᱡᱠᱷᱚᱱ ᱜᱷᱟᱸᱥ ᱠᱚᱜᱮ ᱠᱤᱝᱵᱟ ᱟᱨᱚ ᱡᱟᱦᱟᱸ ᱵᱟᱹᱲᱛᱤ ᱡᱟᱦᱟᱸ ᱫᱟᱨᱮ ᱠᱚ ᱛᱟᱦᱮᱱᱟ ᱚᱱᱟ ᱠᱚ ᱡᱚᱠᱷᱚᱱ ᱚᱱᱟ ᱦᱩᱲᱩ ᱵᱟᱹᱫᱽ ᱨᱮᱜᱮ ᱥᱮᱭᱟᱜ ᱠᱟᱱᱟ᱾ ᱚᱸᱰᱮ ᱠᱷᱚᱱᱟᱜ ᱦᱚᱸ ᱢᱤᱫ ᱯᱚᱠᱟᱨ ᱢᱤᱫᱴᱮᱱ ᱜᱮᱥ ᱛᱩᱫᱩᱜ ᱠᱟᱱᱟ ᱡᱟᱦᱟᱸ ᱫᱚ ᱟᱵᱚ ᱵᱚᱱ ᱞᱟᱹᱭᱟ ᱫᱚ ᱢᱤᱛᱷᱮᱱ ᱜᱮᱥ᱾ ᱚᱱᱟ ᱦᱚᱸ ᱡᱚᱠᱷᱚᱱ ᱫᱷᱟᱹᱨᱛᱤ ᱨᱮ ᱯᱚᱨᱤᱵᱮᱥ ᱨᱮ ᱢᱮᱥᱟᱜ ᱠᱟᱱᱟ ᱚᱱᱟ ᱫᱟᱨᱟᱭ ᱛᱮᱦᱚᱸ ᱟᱵᱚ ᱟᱵᱚᱣᱟᱜ ᱚᱱᱟ ᱫᱷᱟᱹᱨᱛᱤ ᱞᱚᱞᱚᱜ ᱠᱟᱱᱟ᱾ ᱟᱨ ᱚᱱᱟ ᱫᱟᱨᱮ ᱛᱮᱦᱚᱸ ᱫᱚ ᱦᱩᱭᱩᱜ ᱠᱟᱱᱟ᱾ ᱛᱚ ᱜᱚᱝᱠᱮ ᱟᱹᱵᱤᱱ ᱴᱷᱮᱱ ᱠᱷᱚᱱᱟᱜ ᱠᱟᱹᱴᱤᱜ ᱵᱟᱲᱟᱭ ᱵᱩᱡᱷᱟᱹᱣ ᱞᱤᱧᱟ ᱡᱮ ᱦᱚᱸᱜᱼᱚᱭ ᱡᱮ ᱵᱤᱥᱱᱩ ᱩᱥᱱᱟᱭᱚᱱ ᱱᱚᱣᱟ ᱨᱮᱱᱟᱜ ᱠᱟᱹᱴᱤᱡ ᱡᱩᱫᱤ ᱮᱸ ᱯᱨᱚᱵᱷᱟᱵᱽ ᱠᱚᱵᱤᱱ ᱞᱟᱹᱭ ᱠᱮᱭᱟ ᱛᱚ ᱠᱟᱹᱴᱤᱡ ᱵᱷᱟᱞᱤ ᱠᱚᱜᱼᱟ᱾
ᱦᱮᱸ ᱯᱚᱵᱷᱟᱵᱽ ᱞᱟᱹᱭ ᱞᱟᱦᱟᱨᱮᱧ ᱟᱨᱦᱚᱸ ᱠᱤᱪᱷᱩ ᱱᱚᱣᱟ ᱠᱟᱨᱚᱱ ᱞᱟᱹᱭ ᱥᱟᱱᱟᱧ ᱠᱟᱱᱟ᱾ ᱠᱟᱨᱚᱱ ᱞᱟᱹᱭ ᱛᱮᱫᱚ ᱞᱟᱹᱭ ᱜᱟᱱᱚᱜᱼᱟ ᱡᱮ ᱡᱟᱦᱟᱸ ᱟᱵᱚ ᱱᱚᱜᱼᱚ ᱡᱟᱦᱟᱸ ᱵᱤᱨ ᱠᱚ ᱢᱮᱱᱟᱜᱼᱟ᱾ ᱟᱵᱚᱣᱟᱜ ᱱᱚᱣᱟ ᱫᱷᱟᱹᱨᱛᱤ ᱨᱮ ᱱᱚᱣᱟ ᱵᱤᱨ ᱠᱚᱦᱚᱸ ᱵᱚᱱ ᱟᱵᱚ ᱵᱚᱱ ᱠᱚᱞᱠᱟᱨᱠᱷᱟᱱᱟ ᱥᱮ ᱱᱚᱝᱠᱟᱱᱟᱜ ᱡᱟᱦᱟᱸ ᱩᱱᱱᱚᱭᱚᱱ ᱵᱚᱱ ᱠᱚᱨᱟᱣ ᱞᱟᱹᱜᱤᱫ ᱚᱱᱟ ᱠᱚᱵᱚᱱ ᱮᱸ ᱢᱟᱜ ᱜᱤᱰᱤᱭᱫᱟ ᱥᱮ ᱢᱟᱜ ᱥᱟᱯᱟᱭ ᱫᱟᱵᱚᱱ ᱚᱱᱟ ᱠᱷᱟᱹᱛᱤᱨ ᱦᱚ ᱟᱹᱰᱤ ᱢᱤᱫᱴᱟᱝ ᱱᱟᱜ ᱢᱤᱴᱮᱡ ᱟᱹᱰᱤ ᱢᱟᱨᱟᱝ ᱚᱡᱮ ᱥᱮ ᱠᱟᱨᱚᱱ ᱧᱮᱞ ᱧᱟᱢᱚᱜ ᱠᱟᱱᱟ᱾ ᱚᱱᱟ ᱥᱟᱶ ᱛᱮᱦᱚᱸ ᱟᱨᱦᱚᱸ ᱧᱮᱞ ᱜᱟᱱᱚᱜᱼᱟ ᱟᱵᱚ ᱡᱟᱦᱟᱸ ᱫᱤᱱᱟᱹᱢ ᱫᱤᱱ ᱡᱟᱦᱟᱸ ᱥᱮᱜ ᱵᱚᱱ ᱪᱟᱛᱟᱡᱟᱛᱫᱟ ᱚᱱᱟ ᱡᱟᱛᱟᱭᱟᱛ ᱞᱟᱹᱜᱤᱜ ᱡᱟᱦᱟᱸ ᱜᱟᱹᱰᱤ ᱜᱷᱚᱲᱟ ᱠᱚ ᱮᱸ ᱪᱟᱞᱟᱜ ᱠᱟᱱᱟ ᱥᱮ ᱥᱮᱱᱚᱜ ᱠᱟᱱᱟ ᱡᱟᱦᱟᱸ ᱞᱮᱠᱟ ᱞᱟᱹᱭ ᱜᱟᱱᱚᱜᱼᱟ ᱮᱸ ᱢᱚᱴᱚᱨ ᱥᱟᱭᱠᱮᱞ ᱵᱟᱥ ᱮᱸ ᱱᱚᱝᱠᱟᱱᱟᱜ ᱟᱭᱢᱟ ᱜᱟᱹᱲᱤ ᱠᱚᱜᱮ᱾ ᱱᱚᱝᱠᱟ ᱱᱚᱣᱟ ᱜᱟᱹᱲᱤ ᱠᱷᱚᱱ ᱡᱟᱦᱟᱸ ᱚᱱᱟ ᱫᱷᱩᱣᱟᱹ ᱠᱚ ᱛᱩᱫᱩᱜ ᱠᱟᱱᱟ᱾ ᱱᱚᱣᱟ ᱫᱷᱩᱣᱟᱹ ᱛᱮᱦᱚ ᱮᱸ ᱢᱟᱱᱮ ᱮᱸᱯ ᱢᱮᱱᱫᱚ ᱦᱩᱭᱩᱜ ᱠᱟᱱᱟ ᱤᱧ ᱫᱚᱧ ᱢᱚᱱᱮᱭᱟ᱾ ᱟᱨ ᱱᱟᱜ ᱯᱚᱵᱷᱟᱵ ᱢᱮᱱᱛᱮ ᱫᱚ ᱮᱸ ᱞᱟᱹᱭ ᱜᱟᱱᱚᱜᱼᱟ ᱮᱸ ᱯᱚᱵᱷᱟᱵᱽ ᱫᱚ ᱟᱹᱰᱤ ᱟᱭᱢᱟ ᱨᱚᱠᱚᱢ ᱜᱮ ᱧᱮᱞ ᱧᱟᱢᱚᱜᱼᱟ ᱚᱱᱟ ᱡᱟᱦᱟᱸ ᱫᱚ ᱱᱚᱣᱟ ᱟᱵᱚᱣᱟᱜ ᱫᱷᱟᱹᱨᱛᱤ ᱨᱮᱱᱟᱜ ᱫᱷᱟᱹᱨᱛᱤ ᱨᱮᱱᱟᱜ ᱡᱟᱦᱟᱸ ᱟᱵᱚ ‌ ᱢᱤᱫᱴᱟᱝ ᱜᱚᱲ ᱛᱟᱯᱢᱟᱛᱛᱨᱟ ᱢᱮᱱᱟᱜ ᱛᱟᱵᱚᱱᱟ, ᱱᱚᱣᱟ ᱛᱟᱯᱢᱟᱛ ᱛᱨᱟ ᱦᱚᱸ ᱡᱟᱹᱥᱛᱤᱜ ᱠᱟᱱ ᱛᱟᱵᱚᱱᱟ ᱾ ᱚᱱᱟ ᱥᱟᱶᱛᱮ ᱚᱱᱟ ᱥᱟᱶᱛᱮ ᱟᱨᱦᱚᱸ ᱞᱟᱹᱭ ᱜᱟᱱᱚᱜᱼᱟ ᱱᱚᱣᱟ ᱪᱷᱟᱹᱛᱤ ᱨᱮᱱᱟᱜ ᱡᱚᱠᱷᱚᱱ ᱛᱟᱯᱢᱟᱛᱛᱨᱟ ᱡᱟᱹᱥᱛᱤᱜ ᱠᱟᱱᱟ ᱛᱟᱦᱚᱞᱮ ᱚᱱᱟ ᱡᱟᱦᱟᱸ ᱵᱚᱨᱚᱯ ᱠᱚ ᱢᱮᱱᱟᱜᱼᱟ ᱾ ᱱᱚᱣᱟ ᱵᱚᱨᱚᱯᱷ ᱠᱚᱦᱚᱸ ᱜᱚᱞᱟᱣ ᱪᱟᱵᱟᱜ ᱠᱟᱱᱟ, ᱵᱚᱨᱚᱯᱷ ᱠᱚ ᱜᱚᱞᱟᱣ ᱞᱮᱱᱠᱷᱟᱱ ᱮᱸ ᱚᱱᱟ ᱟᱵᱚᱣᱟᱜ ᱡᱟᱦᱟᱸ ᱫᱚᱨᱭᱟ ᱢᱮᱱᱟᱜ ᱛᱟᱵᱚᱱᱟ ᱚᱱᱟ ᱫᱚᱨᱭᱟ ᱨᱮᱱᱟᱜ ᱢᱟᱱᱮ ᱫᱚᱨᱭᱟ ᱫᱟᱜ ᱦᱚᱸ ᱡᱟᱹᱥᱛᱤᱜ ᱠᱟᱱᱟ, ᱟᱨ ᱱᱚᱣᱟ ᱫᱚᱨᱭᱟ ᱫᱷᱟᱨᱮ ᱨᱮ ᱡᱟᱦᱟᱸ ᱮᱸᱻ ᱢᱟᱱᱮ ᱡᱚᱱᱚ ᱵᱚᱥᱚᱛᱤ ᱮᱞᱟᱠᱟ ᱠᱚ ᱢᱮᱱᱟᱜᱼᱟ ᱱᱚᱣᱟ ᱠᱚᱦᱚᱸ ᱵᱟᱹᱭ ᱵᱟᱹᱭ ᱛᱮ ᱰᱩᱵᱩᱡ ᱪᱟᱞᱟᱜ ᱠᱟᱱᱟ ᱾ ᱚᱱᱟ ᱥᱟᱶ ᱛᱮᱦᱚᱸ ᱱᱚᱣᱟ ᱵᱤᱥᱱᱚ ᱩᱥᱱᱟᱚᱱ ᱛᱟᱞᱟ ᱛᱮᱦᱚᱸ ᱟᱭᱢᱟ ᱨᱚᱠᱚᱢ ᱮᱴᱠᱮᱴᱚᱬᱮ ᱧᱮᱞ ᱧᱟᱢᱚᱜ ᱠᱟᱱᱟ ᱡᱟᱦᱟᱸ ᱞᱮᱠᱟ ᱫᱚ ᱵᱚᱱᱱᱟ ᱦᱩᱭᱩᱜ ᱠᱟᱱᱟ, ᱜᱷᱩᱨᱱᱤ ᱡᱷᱚᱨ ᱠᱚ ᱦᱩᱭᱩᱜ ᱠᱟᱱᱟ ᱾ ᱞᱚᱞᱚ ᱜᱮ ᱦᱚᱭ ᱠᱚ ᱦᱤᱡᱩᱜ ᱠᱟᱱᱟ ᱱᱚᱝᱠᱟᱱᱟᱜ ᱟᱹᱰᱤ ᱯᱨᱟᱠᱨᱤᱛᱤᱠ ᱫᱩᱨᱡᱳᱜᱽᱜᱳ ᱠᱚ ᱧᱮᱞ ᱧᱟᱢᱚᱜ ᱠᱟᱱᱟ, ᱛᱟᱦᱚᱞᱮ ᱜᱚᱝ ᱜᱚᱝᱠᱮ ᱟᱢ ᱤᱧ ᱛᱚ ᱱᱚᱣᱟ ᱠᱚᱧ ᱞᱟᱹᱭ ᱠᱮᱫᱟ ᱛᱟᱦᱚᱞᱮ ᱟᱢᱦᱚᱸ ᱠᱟᱹᱴᱤᱡ ᱱᱚᱣᱟ ᱵᱤᱥ ᱛᱱᱟᱹᱜ ᱥᱮ ᱨᱮᱱᱟᱜ ᱠᱟᱹᱴᱤᱡ ᱯᱨᱚᱵᱷᱟᱵ ᱠᱚ ᱡᱩᱫᱤᱢ ᱞᱟᱹᱭ ᱠᱮᱭᱟ ᱟᱹᱰᱤ ᱱᱟᱯᱟᱭ ᱠᱚᱜᱼᱟ ᱾
ᱦᱮᱸ ᱾ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱟᱹᱰᱤ ᱱᱟᱯᱟᱭ ᱵᱤᱱ ᱞᱟᱹᱭ ᱠᱮᱫᱟ, ᱟᱨ ᱤᱧ ᱦᱚᱸ ᱠᱟᱹᱴᱤᱡ ᱱᱚᱣᱟ ᱨᱮᱱᱟᱜ ᱯᱨᱚᱵᱷᱟᱵᱽ ᱠᱚ ᱞᱟᱹᱭ ᱵᱩᱡᱷᱟᱹᱣ ᱤᱧ ᱠᱟᱱᱟ ᱚᱱᱟ ᱫᱚ ᱦᱩᱭᱩᱜ ᱠᱟᱱᱟ ᱡᱮ ᱟᱵᱚ ᱱᱚᱜ-ᱚᱭ ᱡᱟᱦᱟᱸ ᱵᱤᱥᱥᱚ ᱩᱥᱱᱚᱣᱚᱱ ᱦᱩᱭᱩᱜ ᱠᱟᱱᱟ ᱱᱚᱣᱟ ᱫᱟᱨᱟᱭ ᱛᱮ ᱟᱵᱚ ᱡᱤᱵᱽ ᱡᱤᱭᱟᱹᱞᱤ ᱠᱚ ᱡᱟᱦᱟᱸᱭ ᱢᱮᱱᱟᱜ ᱠᱚᱣᱟ ᱩᱱᱠᱩ ᱦᱚᱸ ᱟᱹᱰᱤ ᱴᱟᱜ ᱠᱷᱚᱛᱤ ᱦᱳᱭᱳᱜ ᱠᱟᱱᱟ ᱾ ᱡᱮᱢᱚᱱ ᱟᱞᱟᱝ ᱞᱟᱝ ᱜᱟᱞᱚᱪ ᱠᱮᱫᱟ ᱡᱮ ᱦᱚᱜ-ᱚᱭ ᱡᱟᱦᱟᱸ ᱵᱤᱥᱥᱚ ᱩᱥᱱᱚᱭᱚᱱ ᱱᱚᱣᱟ ᱫᱟᱨᱟᱭ ᱛᱮᱜᱮ ᱯᱚᱨᱤᱵᱮᱥ ᱢᱚᱫᱽᱫᱷᱮ ᱨᱮ ᱚᱠᱥᱤᱡᱮᱱ ᱠᱷᱚᱱᱟᱜ ᱫᱚ ᱡᱟᱹᱥᱛᱤ ᱠᱟᱨᱵᱚᱱᱰᱟᱭ ᱚᱠᱥᱟᱭᱤᱰ ᱜᱮ ᱮᱸ ᱵᱟᱹᱲᱛᱤᱜ ᱠᱟᱱᱟ ᱾ ᱛᱚ ᱚᱱᱟ ᱛᱟᱞᱟ ᱛᱮ ᱟᱵᱚ ᱢᱟᱹᱱᱢᱤ ᱠᱚ ᱥᱟᱶᱛᱮ ᱦᱚᱸ ᱡᱤᱵᱽ ᱡᱤᱭᱟᱹᱞᱤ ᱠᱚᱣᱟᱜ ᱡᱟᱦᱟᱸ ᱮᱸ ᱡᱮ ᱥᱟᱸᱦᱮᱫ ᱦᱟᱛᱚᱣ ᱨᱮᱱᱟᱜ ᱟᱸ ᱢᱮᱱ ᱡᱤᱱᱤᱥ ᱦᱩᱭᱩᱜ ᱠᱟᱱᱟ ᱚᱠᱥᱤᱡᱮᱱ, ᱛᱚ ᱚᱱᱟ ᱠᱚᱢ ᱠᱷᱛᱤᱨ ᱛᱮ ᱟᱹᱰᱤ ᱴᱟᱜ ᱚᱥᱩᱵᱤᱫᱟ ᱦᱩᱭᱩᱜ ᱠᱟᱱᱟ ᱡᱟᱦᱟᱸ ᱛᱮ ᱟᱹᱰᱤ ᱠᱷᱚᱛᱤ ᱧᱮᱞᱚᱜ ᱠᱟᱱᱟ ᱾ ᱟᱨ ᱚᱱᱟ ᱯᱟᱥᱟᱯᱟᱥᱤ ᱤᱧ ᱫᱚ ᱟᱨᱦᱚᱧ ᱞᱟᱹᱭᱟ ᱡᱟᱦᱟᱸ ᱚᱱᱮ ᱢᱟᱹᱱᱢᱤᱭᱟᱜ ᱡᱟᱦᱟᱸ ᱞᱟᱝ ᱞᱟᱹᱭᱫᱟ ᱚᱱᱟ ᱵᱤᱥᱱᱚᱭᱚᱱ ᱠᱷᱛᱤᱨ ᱛᱮ ᱱᱚᱜ-ᱚᱱᱠᱟ ᱡᱚᱠᱷᱚᱱ ᱫᱷᱟᱹᱨᱛᱤ ᱞᱚᱞᱚᱜ ᱠᱟᱱᱟ ᱛᱚ ᱱᱚᱣᱟ ᱫᱟᱨᱟᱭ ᱛᱮ ᱢᱟᱹᱱᱢᱤ ᱠᱚᱣᱟᱜ ᱢᱚᱫᱽᱫᱷᱮ ᱨᱮᱦᱚᱸ ᱦᱚᱲᱢᱚ ᱡᱤᱣᱤ ᱨᱮ ᱟᱹᱰᱤ ᱨᱚᱠᱚᱢ ᱯᱨᱚᱵᱷᱟᱵᱽ ᱧᱮᱞᱚᱜ ᱠᱟᱱᱟ ᱡᱟᱦᱟᱸ ᱠᱚᱫᱚ ᱦᱚᱲᱢᱚ ᱵᱟᱹᱲᱤᱡ ᱥᱮᱫ ᱜᱮ ᱤᱫᱤᱭᱮᱫᱟᱭ ᱾ ᱡᱮᱢᱚᱱ ᱴᱟ ᱡᱩᱫᱤᱢ ᱧᱮᱞᱟ ᱚᱱᱠᱟ ᱡᱟᱦᱟᱸ ᱵᱤᱥᱱᱚ ᱩᱥᱱᱚᱣᱚᱱ ᱨᱮᱱᱟᱜ ᱜᱮᱥ ᱠᱚ ᱟᱹᱰᱤ ᱟᱸ ᱵᱮᱥᱤ ᱵᱮᱥᱤ ᱡᱚᱠᱷᱚᱱ ᱛᱩᱫᱚᱜ ᱠᱟᱱᱟ ᱛᱚᱠᱷᱚᱱ ᱚᱱᱟ ᱢᱟᱹᱱᱢᱤ ᱠᱚ ᱵᱟᱠᱚ ᱥᱟᱦᱟᱣ ᱫᱟᱲᱮᱭᱟᱜ ᱠᱟᱱᱟ ᱾ ᱚᱱᱟ ᱥᱟᱶᱛᱮ ᱟᱹᱰᱤ ᱨᱚᱠᱚᱢ ᱥᱟᱥ ᱠᱚᱥᱴᱚ ᱠᱚ ᱦᱩᱭᱩᱜ ᱠᱟᱱ ᱛᱟᱠᱚᱣᱟ ᱥᱟᱦᱮᱸᱫ ᱦᱟᱛᱟᱣ ᱨᱮ ᱾ ᱟᱨ ᱛᱟᱨ ᱥᱟᱛᱮ ᱡᱚᱠᱷᱚᱱ ᱟᱹᱰᱤ ᱨᱚᱠᱚᱢ ᱜᱚᱨᱚᱢ ᱟᱭ ᱛᱚᱠᱷᱚᱱ ᱟᱵᱚ ᱧᱮᱞ ᱢᱮ ᱟᱵᱚᱣᱟᱜ ᱡᱟᱦᱟᱸ ᱦᱟᱨᱛᱟ ᱠᱚ ᱢᱮᱱᱟᱜᱼᱟ ᱚᱱᱟ ᱠᱚ ᱨᱮ ᱦᱚᱸ ᱟᱹᱰᱤ ᱴᱟ ᱜᱮ ᱠᱷᱟᱨᱟᱯ ᱮᱸ ᱯᱨᱚᱵᱷᱟᱵ ᱨᱮ ᱜᱤᱲᱤᱭᱟᱭ ᱾ ᱛᱚ ᱜᱚᱢᱠᱮ ᱟᱹᱞᱤᱧ ᱠᱟᱹᱴᱤᱡ ᱞᱟᱹᱭ ᱵᱩᱡᱷᱟᱹᱣᱮᱫ ᱞᱤᱧᱟᱹ ᱡᱮ ᱟᱹᱵᱤᱱ ᱡᱩᱫᱤ ᱱᱚᱣᱟ ᱠᱟᱛᱷᱟ ᱵᱤᱱ ᱞᱟᱹᱭ ᱠᱮᱭᱟ ᱡᱮ ᱦᱚᱜ-ᱚᱱᱟ ᱡᱟᱦᱟᱸ ᱵᱤᱥᱱᱚ ᱩᱥᱱᱚᱣᱚᱱ ᱱᱚᱣᱟ ᱟᱵᱚ ᱪᱤᱠᱟᱹ ᱞᱮᱠᱟᱛᱮᱵᱚᱱ ᱠᱚᱢ ᱫᱟᱲᱮᱜᱼᱟ? ᱥᱮ ᱟᱵᱚ ᱢᱮᱫᱴᱮᱱ ᱵᱷᱟᱨᱥᱟᱢᱢᱚ ᱫᱚᱦᱚ ᱠᱟᱛᱮᱫ ᱮᱸ ᱢᱟᱱᱮ ᱛᱟᱲᱟᱢ ᱰᱟᱦᱟᱨ ᱵᱚᱱ ᱠᱮᱵᱚᱱ ᱥᱚᱞᱦᱮ ᱫᱟᱲᱮ ᱠᱮᱛᱟᱵᱚᱱᱟ ᱾
ᱦᱳᱭ ᱱᱚᱣᱟ ᱦᱚᱸ ᱟᱹᱰᱤ ᱱᱟᱯᱟᱭ ᱠᱩᱠᱞᱤ ᱠᱟᱱᱟ ᱤᱧᱟᱹᱜ ᱞᱟᱹᱭ ᱛᱮᱫᱚ ᱱᱚᱣᱟ ᱫᱚ᱾ ᱮᱸ ᱟᱹᱰᱤ ᱞᱮᱠᱟ ᱛᱮᱜᱮ ᱱᱚᱣᱟ ᱫᱚ ᱟᱵᱚ ᱵᱚᱱ ᱠᱚᱢ ᱫᱟᱲᱮᱭᱟᱜᱼᱟ ᱥᱮ ᱵᱷᱟᱨ ᱥᱟᱢᱢᱚ ᱵᱚᱱ ᱫᱚᱦᱚ ᱫᱟᱲᱮᱭᱟᱜᱼᱟ ᱚᱱᱟ ᱞᱮᱠᱟ ᱛᱮᱫᱚ ᱞᱟᱹᱭ ᱜᱟᱱᱚᱜᱼᱟ ᱡᱮ ᱟᱵᱚᱣᱟᱜ ᱱᱚᱣᱟ ᱡᱟᱦᱟᱸ ᱫᱷᱟᱹᱨᱛᱤ ᱨᱮ ᱡᱟᱦᱟᱸ ᱢᱟᱱᱮ ᱵᱷᱟᱜᱮ ᱞᱮᱠᱟᱛᱮ ᱡᱟᱦᱟᱸ ᱟᱵᱚ ᱵᱚᱱ ᱵᱮᱵᱚᱦᱟᱨ ᱫᱟᱲᱮᱭᱟᱜᱼᱟ᱾ ᱵᱟᱹᱲᱤᱡ ᱰᱟᱦᱟᱨ ᱛᱮ ᱵᱟᱝ ᱥᱮᱨ ᱠᱟᱛᱮᱫ᱾ ᱡᱟᱛᱮ ᱟᱵᱚᱣᱟᱜ ᱱᱚᱣᱟ ᱯᱚᱨᱤᱵᱮᱥ ᱨᱮᱱᱟᱜ ᱵᱟᱭ ᱠᱷᱚᱛᱤᱜᱼᱟ ᱱᱚᱝ ᱠᱟᱱᱟᱜ ᱡᱟᱦᱟᱸ ᱧᱮᱞ ᱜᱟᱱᱚᱜᱼᱟ, ᱡᱟᱦᱟᱸ ᱥᱤᱛᱩᱝ ᱫᱟᱭ ᱱᱚᱣᱟ ᱥᱤᱛᱩᱝ ᱫᱟᱨᱟᱭ ᱛᱮ ᱥᱳᱞᱟᱨ ᱯᱮᱱᱮᱞ ᱛᱮ ᱡᱩᱫᱤ ᱟᱵᱚ ᱱᱚᱣᱟ ᱠᱟᱨᱮᱱ ᱠᱚ ᱵᱚᱱ ᱛᱮᱭᱟᱨ ᱫᱟᱲᱮᱭᱟᱜᱼᱟ ᱠᱟᱨᱮᱱ ᱫᱟᱨᱟᱭ ᱛᱮᱜᱮ ᱛᱚ ᱱᱮᱛᱟᱨ ᱥᱟᱱᱟᱢ ᱠᱤᱪᱷᱩ ᱜᱮ ᱪᱟᱞᱟᱜ ᱠᱟᱱᱟ ᱚᱱᱟ ᱫᱟᱨᱟᱭ ᱛᱮᱜᱮ ᱟᱹᱰᱤ ᱟᱭᱢᱟ ᱠᱟᱹᱢᱤ ᱠᱚᱵᱚᱱ ᱠᱚᱨᱟᱣ ᱡᱟᱦᱟᱸ ᱞᱮᱠᱟ ᱯᱷᱮᱱ ᱠᱚ, ᱞᱟᱹᱭᱤᱴ ᱠᱚ, ᱱᱚᱣᱟ ᱠᱚᱵᱚᱱ ᱪᱟᱹᱞᱩ ᱫᱟᱲᱮᱭᱟᱜᱼᱟ᱾ ᱚᱱᱟ ᱥᱟᱶᱛᱮ ᱦᱮᱸ ᱚᱱᱟ ᱥᱟᱶᱛᱮ, ᱡᱟᱦᱟᱸ ᱦᱚᱭ ᱫᱟᱭ ᱚᱱᱟ ᱦᱚᱭ ᱛᱮ ᱦᱟᱱᱮ ᱡᱟᱦᱟᱸ ᱵᱟᱭᱩ ᱥᱚᱠᱛᱤ ᱵᱚᱱ ᱢᱮᱛᱟᱜ ᱠᱟᱱᱟ᱾ ᱱᱚᱣᱟ ᱨᱮᱱᱟᱜ ᱱᱚᱣᱟ ᱦᱚᱸ ᱱᱚᱣᱟ ᱦᱚᱸ ᱡᱩᱫᱤ ᱵᱚᱱ ᱵᱮᱵᱚᱦᱟᱨ ᱫᱟᱲᱮᱭᱟᱜᱼᱟ᱾ ᱱᱚᱣᱟ ᱛᱮᱦᱚᱸ ᱟᱹᱰᱤ ᱱᱟᱯᱟᱭᱚᱜᱼᱟ ᱡᱟᱷᱟ ᱟᱵᱚᱣᱟᱜ ᱱᱚᱣᱟ ᱱᱚᱣᱟ ᱫᱦᱟᱹᱨ ᱱᱚᱣᱟ ᱟᱵᱚᱣᱟᱜ ᱫᱷᱟᱹᱨᱛᱤ ᱞᱟᱹᱜᱤᱫ᱾
ᱦᱩᱸ
ᱟᱨ ᱚᱱᱟ ᱥᱟᱶᱛᱮ ᱟᱨᱦᱚᱸ ᱚᱻ ᱞᱟᱹᱭ ᱜᱟᱱᱚᱜᱼᱟ ᱡᱮ ᱟᱵᱚ ᱡᱩᱫᱤ ᱵᱤᱨ ᱵᱩᱨᱩ ᱠᱚ ᱡᱩᱫᱤ ᱵᱟᱵᱚᱱ ᱢᱟᱜ ᱥᱟᱯᱷᱟᱭᱟ᱾ ᱚᱱᱟ ᱛᱮᱦᱚᱸ ᱟᱹᱰᱤ ᱱᱚᱣᱟ ᱵᱚᱱ ᱯᱨᱚᱛᱤᱨᱳᱫᱷ ᱫᱟᱲᱮᱭᱟᱜᱼᱟ᱾ ᱤᱥᱱᱚᱜ ᱥᱱᱟᱭ ᱚᱱᱠᱟ ᱟᱨᱦᱚᱸ ᱞᱟᱹᱭ ᱜᱟᱱᱚᱜ -ᱟ ᱡᱮ ᱱᱚᱝᱠᱟ ᱡᱟᱦᱟᱸᱭ ᱡᱤᱵᱟᱥᱥᱚ ᱡᱟᱞᱟᱱᱤ ᱠᱚ ᱥᱮ ᱱᱚᱣᱟ ᱡᱟᱦᱟᱸ ᱠᱚ ᱮᱻ ᱯᱮᱴᱨᱳᱞ ᱛᱟᱨᱯᱚᱨ ᱱᱚᱝᱠᱟᱱᱟᱜ ᱡᱟᱦᱟᱸ ᱥᱩᱱᱩᱢ ᱠᱚ ᱢᱮᱱᱟᱜᱼᱟ᱾ ᱡᱟᱦᱟᱱᱟᱜ ᱜᱮᱥ ᱠᱚ ᱢᱮᱱᱟᱜᱼᱟ ᱱᱚᱣᱟ ᱠᱚ ᱡᱩᱫᱤ ᱵᱟᱵᱚᱱ ᱞᱚᱭ ᱢᱟ᱾ ᱥᱮ ᱚᱱᱟ ᱨᱮᱱᱟᱜ ᱡᱩᱫᱤ ᱵᱮᱣᱦᱟᱨ ᱵᱚᱱ ᱠᱚᱢᱟ ᱛᱟᱦᱚᱞᱮ ᱛᱮ ᱚᱠᱟ ᱞᱮᱠᱟ ᱛᱮᱦᱚᱸ ᱟᱵᱚ, ᱦᱮᱸ ᱱᱚᱣᱟᱱ ᱵᱤᱥᱱᱟᱹᱣ ᱥᱟᱱᱟᱧ ᱫᱚᱵᱚᱱ ᱠᱚᱢ ᱟᱹᱜᱩ ᱫᱟᱲᱮᱭᱟᱜᱼᱟ᱾ ᱚᱱᱟ ᱥᱟᱶᱛᱮ ᱟᱵᱚ ᱡᱟᱦᱟᱸ ᱯᱷᱨᱤᱡᱽ᱾ ᱠᱚ ᱮᱥᱤ ᱠᱚ ᱱᱚᱣᱟ ᱠᱚᱵᱚᱱ ᱫᱳᱭᱱᱤᱠ ᱡᱤᱭᱚᱱ ᱨᱮ ᱡᱟᱦᱟᱸ ᱵᱚᱱ᱾ ᱵᱮᱣᱦᱟᱨ ᱫᱟ ᱱᱚᱣᱟ ᱠᱚ ᱱᱚᱣᱟ ᱠᱚ ᱵᱮᱣᱦᱟᱨ ᱡᱩᱫᱤ ᱵᱚᱱ ᱠᱚᱢ ᱫᱟᱲᱮᱭᱟᱜᱼᱟ᱾ ᱱᱚᱣᱟ ᱛᱟᱞᱟᱛᱮ ᱱᱚᱣᱟ ᱫᱟᱨᱟᱭ ᱛᱮᱜᱮ ᱟᱵᱚ ᱵᱚᱱ ᱵᱤᱥᱱᱳᱥᱚᱱᱟ ᱫᱚᱵᱚᱱ ᱠᱚᱢ ᱫᱟᱲᱮᱭᱟᱜᱼᱟ᱾ ᱛᱟᱦᱞᱮ ᱜᱚᱝᱠᱮ ᱱᱚᱣᱟ ᱠᱚ ᱛᱟᱦᱚᱞᱮ ᱟᱢ ᱴᱷᱮᱱ ᱠᱷᱚᱱ ᱦᱚᱸ ᱠᱟᱹᱴᱤᱡ ᱵᱟᱲᱟᱭ ᱥᱟᱱᱟᱧ ᱠᱟᱱᱟ᱾ ᱪᱮ ᱱᱤᱭᱟᱹ ᱫᱚ ᱪᱤᱠᱟᱹᱛᱮᱵᱚᱱ ᱵᱮᱥ-ᱧᱚᱜ-ᱥᱮᱱ ᱫᱚᱵᱚᱱ ᱠᱚᱢ ᱫᱟᱲᱮᱭᱟᱜᱼᱟ᱾ ᱥᱮ ᱱᱚᱣᱟ ᱪᱤᱠᱟᱹᱛᱮᱵᱩᱱ ᱯᱨᱚᱛᱤᱨᱳᱫᱟ ᱚᱱᱟ ᱠᱟᱹᱴᱤᱜ ᱟᱢ ᱴᱷᱮᱱ ᱠᱷᱚᱱ ᱵᱟᱲᱟᱭ ᱥᱟᱱᱟᱧ ᱠᱟᱱᱟ᱾
ᱚᱵᱚᱥᱥᱳᱭ ᱟᱹᱰᱤ ᱱᱟᱯᱟᱭ ᱠᱩᱠᱞᱤ ᱵᱤᱱ ᱫᱚᱦᱚ ᱟᱠᱟᱫᱟ᱾ ᱛᱚ ᱤᱧ ᱦᱚᱸ ᱱᱚᱣᱟ ᱤᱫᱤ ᱠᱟᱛᱮ ᱛᱤᱧ ᱞᱟᱹᱭᱟ ᱡᱮᱢᱚᱱ ᱟᱵᱮᱱ ᱵᱤᱱ ᱞᱟᱹᱭ ᱠᱮᱫᱟ ᱟᱵᱚ ᱟᱵᱚᱣᱟᱜ᱾ ᱠᱟᱹᱢᱤ ᱦᱚᱨᱟ ᱛᱮᱜᱮ ᱡᱮᱦᱮᱛᱩ ᱱᱚᱣᱟ ᱠᱚᱫᱚ ᱦᱩᱭᱩᱜ ᱠᱟᱱᱟ᱾ ᱮᱸ ᱥᱮᱦᱮᱛᱩ ᱟᱵᱚᱭᱟᱜ ᱱᱚᱡᱚᱨ ᱫᱚᱦᱚ ᱦᱩᱭᱩᱜ ᱛᱟᱵᱚᱱᱟ, ᱡᱮ ᱡᱟᱦᱟᱸ ᱠᱷᱟᱹᱛᱤᱨ ᱛᱮ ᱱᱚᱣᱟ ᱫᱷᱟᱹᱨ ᱛᱤ ᱞᱟᱞᱚᱜ ᱠᱟᱱᱟ ᱚᱱᱟ ᱡᱤᱱᱤᱥ ᱠᱚᱫᱚ ᱟᱵᱚ ᱫᱚ ᱵᱟᱵᱚᱱ ᱠᱚᱨᱟᱣᱟ᱾ ᱟᱨ ᱱᱚᱣᱟ ᱫᱚ ᱟᱵᱚ ᱜᱮᱵᱚᱱ ᱠᱚᱨᱟᱣ ᱫᱟᱲᱮᱜᱼᱟ, ᱟᱨ ᱟᱵᱚ ᱥᱟᱶᱛᱮ ᱟᱨᱚ ᱡᱟᱦᱟᱸᱭ ᱥᱟᱶᱛᱟ ᱥᱚᱢᱟᱡᱽ ᱨᱮ ᱢᱮᱱᱟᱜ ᱠᱚᱣᱟ ᱩᱱᱠᱩ ᱠᱟᱹᱴᱤᱡ ᱵᱚᱱ ᱥᱚᱪᱮᱛᱚᱱ ᱠᱚᱣᱟ᱾ ᱡᱮ ᱱᱚᱣᱟ ᱡᱤᱱᱤᱥ ᱛᱮ ᱡᱮᱦᱮᱛᱩ ᱱᱚᱣᱟ ᱠᱷᱚᱛᱤᱠᱚᱨ ᱢᱤᱫᱴᱮᱱ ᱯᱨᱚᱵᱷᱟᱵᱽ ᱦᱩᱭᱩᱜ ᱠᱟᱱᱟ᱾ ᱟᱵᱚᱣᱟᱜ ᱯᱚᱨᱤᱵᱮᱥ ᱢᱚᱫᱽᱫᱷᱮ ᱨᱮ, ᱛᱚ ᱚᱱᱟ ᱟᱵᱚ ᱵᱟᱵᱚᱱ ᱠᱚᱨᱟᱣᱟ ᱟᱨ ᱛᱟᱪᱷᱟᱲᱟ ᱟᱵᱚ ᱟ ᱱᱚᱣᱟ ᱤᱥᱠᱩᱞ ᱠᱚᱞᱮᱡᱽ ᱠᱚᱨᱮ ᱡᱩᱫᱤ ᱮᱸ ᱡᱟᱦᱟᱱᱟᱜ ᱢᱟᱱᱮ ᱚᱱᱠᱟ ᱮᱸ ᱢᱮᱫᱴᱮᱱ ᱥᱚᱵᱷᱟ ᱟᱭᱳᱡᱚᱱ ᱠᱟᱛᱮ ᱵᱚᱱ ᱥᱮ ᱢᱤᱫᱴᱷᱮᱱ ᱡᱟᱣᱨᱟ ᱠᱟᱛᱮ ᱛᱮᱵᱚᱱ ᱟᱞᱳᱪᱚᱱᱟᱭᱟ ᱡᱮ ᱱᱚᱣᱟ ᱠᱚᱫᱚ ᱟᱹᱰᱤᱜᱮ ᱡᱟᱦᱟᱸ ᱟᱵᱚᱣᱟᱜ ᱥᱚᱢᱟᱡᱽ ᱥᱟᱶᱛᱟ ᱯᱚᱠᱠᱷᱮ ᱫᱚ ᱠᱷᱟᱨᱟᱯ ᱡᱤᱱᱤᱥ ᱠᱟᱱᱟ᱾ ᱛᱚ ᱱᱚᱣᱟ ᱠᱚ ᱠᱚᱢ ᱞᱟᱹᱜᱤᱫ ᱛᱮ ᱟᱵᱚ ᱡᱷᱚᱛᱚ ᱦᱚᱲ ᱢᱤᱫᱚᱜ ᱦᱩᱭᱩᱜ ᱛᱟᱵᱚᱱᱟ᱾ ᱟᱨ ᱚᱵᱚᱥᱥᱳᱭ ᱟᱵᱚ ᱚᱱᱠᱟ ᱡᱮᱢᱚᱱ ᱚᱸᱰᱮ ᱵᱤᱱ ᱞᱟᱹᱭ ᱠᱮᱫᱟ ᱡᱮ ᱮᱸ ᱦᱚᱸᱜᱼᱚᱭ ᱡᱟᱦᱟᱸ ᱵᱮᱲᱟ ᱨᱮᱱᱟᱜ ᱡᱟᱦᱟᱸ ᱟᱛᱟᱥ, ᱚᱱᱟᱛᱮ ᱟᱵᱚ ᱮᱸ ᱵᱤᱡᱽᱞᱤᱛ ᱠᱤᱱᱵᱟ ᱠᱟᱨᱮᱱᱴ ᱵᱮᱱᱟᱣᱟ,